ᱩᱸ ᱦᱮᱞᱚ᱾ ᱦᱩᱸ ᱟᱸᱡᱚᱢᱚᱜ ᱠᱟᱱᱟ᱾
ᱟᱨ ᱚᱠᱟ ᱥᱮᱫ ᱨᱮ?
ᱦᱚᱜ ᱚᱭ ᱛᱚ ᱵᱩᱨᱩ ᱵᱩᱨᱩ ᱵᱚᱸᱜᱟᱭᱼᱼ ᱧᱮᱞ ᱞᱮ ᱪᱟᱞᱟᱣ ᱞᱮᱱ ᱛᱟᱦᱮᱸᱫ ᱟᱛᱚ ᱟᱫᱚ ᱚᱱᱟ ᱠᱷᱟᱹᱛᱤᱨ ᱜᱮ ᱟᱫᱚ ᱠᱟᱹᱡ ᱪᱟᱞᱟᱝ ᱱᱚᱛᱮ ᱞᱮ ᱚᱱᱟ ᱠᱚᱞᱮ ᱜᱮ ᱨᱚᱯᱼᱼ ᱨᱚᱯᱚᱲ ᱵᱟᱲᱟᱜ ᱠᱟᱱᱟᱞᱮ᱾
ᱦᱮᱸ ᱦᱮᱸ ᱛᱟᱦᱚᱞᱮ ᱜᱟᱛᱮ ᱠᱚᱫᱚ ᱛᱤᱱᱟᱹᱜ ᱜᱟᱱ ᱯᱮ ᱡᱚᱜᱟᱲ ᱜᱚᱱ ᱠᱟᱱᱟ?
ᱦᱚᱸ ᱞᱮ ᱡᱚᱜᱟᱲ ᱜᱚᱱ ᱟᱠᱟᱱ ᱜᱮᱭᱟ ᱢᱚᱴᱟᱢᱩᱴᱤᱼᱼ ᱵᱟᱨᱜᱮᱞ ᱢᱚᱬᱮ ᱜᱟᱱ᱾
ᱦᱮᱸ ᱟᱹᱰᱤ ᱰᱷᱮᱨ ᱯᱮ ᱡᱚᱜᱟᱲ ᱠᱟᱱᱟ, ᱪᱮᱫ ᱛᱟᱦᱞᱮ ᱛᱤᱱᱟᱹᱜ ᱜᱟᱱ ᱜᱟᱹᱰᱤ ᱫᱚᱯᱮ ᱵᱷᱟᱲᱟ ᱠᱮᱫᱟ?
ᱮᱸ ᱵᱷᱟᱲᱟ ᱠᱮᱜ ᱜᱮᱭᱟᱞᱮ ᱮᱸ ᱵᱟᱨᱭᱟ ᱞᱮ ᱵᱟᱨᱭᱟ ᱞᱮ ᱵᱷᱟᱲᱟ ᱟᱠᱟᱜᱼᱟ ᱦᱟᱸᱜ
ᱚᱸ
ᱟᱫᱚ ᱦᱟᱸᱜ ᱛᱚ ᱟᱵᱚ ᱥᱟᱱᱛᱟᱲᱟᱜ ᱵᱚᱸᱜᱟ ᱠᱟᱱ ᱜᱮᱭᱟ ᱛᱚ ᱟᱫᱚ ᱵᱟᱝ ᱪᱟᱞᱟᱣ ᱛᱮᱦᱚᱸ ᱵᱟᱝ ᱜᱟᱱᱚᱜ ᱠᱟᱱ ᱜᱮᱛᱟᱵᱚᱱᱟ᱾ ᱟᱫᱚ ᱡᱚᱛᱚ ᱦᱚᱲ ᱥᱟᱞᱟᱜ ᱮᱸᱠᱷᱟᱱ ᱚᱸᱰᱮ ᱡᱚᱛᱚ ᱦᱚᱲ ᱥᱟᱞᱟᱜ ᱧᱟᱯᱟᱢ ᱦᱩᱭᱩᱜᱼᱟ ᱦᱟᱸᱰᱮ ᱱᱟᱰᱮᱱ ᱠᱩ ᱟᱵᱚ ᱟᱵᱚ ᱥᱟᱱᱛᱟᱲ ᱠᱚ ᱪᱟᱞᱟᱜᱼᱟ ᱩᱱᱠᱩ ᱥᱟᱞᱟᱜ ᱦᱚᱸ ᱪᱤᱱᱟᱹᱯ ᱦᱩᱭᱩᱜᱼᱟ ᱟᱫᱚ ᱵᱚᱸᱜᱟ ᱦᱚᱸ ᱦᱩᱭᱩᱜᱼᱟ᱾
ᱟᱫᱚ ᱛᱤᱱ ᱨᱮᱻᱯᱮ ᱩᱰᱳᱠᱚᱜ ᱠᱟᱱᱟ ᱦᱟᱸᱜ ᱜᱚᱝᱠᱮ,
ᱟᱫᱚ ᱚᱰᱳᱠ ᱦᱟᱸᱜ ᱱᱚᱜᱼᱚᱭ ᱞᱮ ᱩᱰᱳᱠᱚᱜ ᱞᱟᱹᱜᱤᱫ ᱱᱟ ᱦᱟᱸᱜ ᱱᱤᱛᱚᱜ ᱜᱮ᱾
ᱚᱸ ᱟᱫᱚ ᱢᱟᱱᱮ ᱪᱮᱫ ᱞᱮᱠᱟ ᱦᱟᱸᱜ ᱫᱚ ᱪᱟᱞᱟᱣ ᱫᱚ ᱚ ᱮᱢᱱᱤ ᱥᱟᱢᱟᱱ ᱠᱚ ᱤᱫᱤ ᱠᱟᱛᱮᱜ ᱜᱮᱯᱮ ᱪᱟᱞᱟᱜ ᱠᱟᱱᱟ ᱥᱮ ᱮᱢᱱᱤ ᱜᱮ ᱫᱟᱬᱟᱱ ᱞᱮᱠᱟ,
ᱮᱸ ᱥᱟᱢᱟᱱ ᱠᱚ ᱤᱫᱤ ᱠᱟᱛᱮᱜ ᱜᱮᱞᱮ ᱪᱟᱞᱟᱜ ᱠᱟᱱᱟ ᱮᱢᱱᱤ ᱦᱚᱸ ᱮᱢᱱᱤ ᱫᱚ ᱦᱟᱸᱜ ᱵᱟᱞᱮ ᱪᱟᱞᱟᱜ ᱠᱟᱱᱟ ᱟᱫᱚ ᱡᱮᱦᱩᱛᱚ ᱟᱵᱚᱭᱟᱜ ᱥᱟᱱᱛᱟᱲᱟᱜ ᱠᱟᱱᱟ ᱫᱚ ᱮᱢᱱᱮ ᱪᱮᱫ ᱠᱟᱱ ᱪᱟᱞᱟᱜᱼᱟ ᱦᱟᱸᱜ ᱦᱮᱸᱛᱚ ᱟᱵᱚ ᱥᱟᱱᱛᱟᱲᱟᱜ ᱡᱩᱫᱤ ᱤᱧᱤᱧ ᱪᱟᱞᱟᱜᱼᱟ ᱚᱱᱟ ᱫᱚ ᱦᱟᱸᱜ ᱠᱷᱟᱨᱟᱯᱚᱜᱼᱟ ᱥᱮ,
ᱦᱮᱸ
ᱟᱫᱚ ᱚᱱᱟᱜᱮ ᱟᱫᱚ ᱥᱟᱢᱟᱱ ᱠᱚ ᱤᱫᱤ ᱠᱟᱛᱮᱜ ᱜᱮᱞᱮ ᱪᱟᱞᱟᱜ ᱠᱟᱱᱟ ᱚᱸᱰᱮ ᱦᱟᱸᱜ ᱡᱚᱛᱚᱱᱟᱜ ᱡᱟᱜᱮ ᱚᱥᱩᱵᱤᱫᱟ ᱠᱚ ᱢᱮᱱᱟᱜ ᱟᱠᱟᱜᱼᱟ ᱡᱚᱛᱚᱱᱟᱜ ᱜᱮ ᱦᱟᱸᱜ ᱧᱮᱞᱚᱜᱼᱟ ᱦᱟᱸᱜ᱾
ᱟᱪᱪᱷᱟ ᱟᱪᱪᱷᱟ,
ᱦᱮ ᱟᱪᱪᱷᱟ, ᱟᱫᱚ ᱦᱟᱸᱜ ᱞᱮ ᱪᱟᱞᱟᱜ ᱞᱟᱹᱜᱤᱫ ᱦᱟᱸᱜ ᱞᱮ ᱩᱰᱩᱠ ᱜᱚᱫ ᱟᱠᱟᱱᱟ ᱡᱚᱛᱚ ᱦᱚᱲ ᱠᱚ ᱥᱚᱪ ᱵᱟᱲᱟ ᱜᱚᱫ ᱟᱠᱟᱱᱟ ᱦᱟᱸᱜ᱾
ᱦᱩᱸ
ᱟᱫᱚ ᱛᱤᱱᱟᱹᱜ ᱞᱚᱜᱚᱱ ᱦᱟᱸᱜ ᱞᱮ ᱥᱮᱴᱮᱨᱚᱜ ᱠᱟᱱᱟ ᱚᱸᱰᱮ ᱜᱮ ᱟᱞᱮ ᱟᱹᱰᱤ ᱵᱷᱟᱹᱜᱤᱜᱼᱟ ᱡᱩᱫᱤ ᱢᱟᱲᱟᱝ ᱵᱚᱸᱜᱟ ᱢᱟᱲᱟᱝ ᱧᱚᱜ ᱞᱮ ᱥᱮᱴᱮᱨᱚᱜ ᱠᱷᱟᱱ ᱫᱚ ᱠᱟᱹᱴᱤᱷ ᱱᱟᱯᱟᱭᱚᱜᱼᱟ ᱟᱫᱚ ᱞᱚᱜᱚᱱ ᱧᱚᱜ ᱠᱷᱟᱱ ᱫᱚ ᱵᱚᱸᱜᱟ ᱵᱩᱨᱩ ᱠᱚ ᱮᱱᱰᱮ ᱠᱷᱟᱱ ᱫᱚ ᱵᱷᱟᱹᱜᱤ ᱪᱚᱨᱚᱠ ᱧᱮᱞ ᱦᱩᱭᱩᱜᱼᱟ ᱥᱮ, ᱟᱸᱡᱚᱢ ᱦᱩᱭᱩᱜᱼᱟ ᱚᱱᱟ ᱦᱚᱸ ᱦᱩᱭᱩᱜ
ᱵᱤᱱᱛᱤ ᱵᱟᱸᱠᱷᱮᱲ ᱠᱚᱦᱚᱸ ᱮᱱᱟᱛᱮ ᱟᱵᱚᱣᱟᱜ ᱡᱟᱦᱟᱸ
ᱦᱩᱸ ᱦᱩᱸ ᱟᱫᱚ ᱛᱚ ᱚᱱᱟ ᱛᱚ ᱦᱟᱸᱜ ᱯᱟᱦᱤᱞ ᱫᱟᱫᱟ ᱦᱟᱲᱟᱢ ᱛᱟᱠᱚ ᱠᱚ ᱪᱟᱞᱟᱣ ᱞᱮᱱ ᱛᱟᱦᱮᱸᱛᱮ ᱟᱫᱚ ᱱᱮᱛᱟᱨ ᱦᱚᱸ ᱟᱫᱚ ᱫᱟᱫᱟ ᱦᱟᱲᱟᱢ ᱜᱮ ᱞᱟᱹᱭ ᱵᱟᱲᱟ ᱠᱮᱫ ᱛᱮᱠᱚ ᱟᱫᱚ ᱵᱚᱞᱮ ᱪᱚ ᱵᱚᱱ ᱪᱟᱞᱟᱜᱼᱟ ᱟᱪᱪᱷᱟ ᱪᱚ ᱵᱚᱱ ᱪᱟᱞᱟᱜᱼᱟ᱾ ᱟᱫᱚ ᱚᱱᱠᱟ ᱦᱤᱥᱟᱹᱵᱽ ᱛᱮᱜᱮᱞᱮ ᱪᱟᱞᱟᱜ ᱠᱟᱱᱟᱞᱮ ᱡᱚᱛᱚ ᱦᱚᱲ ᱜᱮ, ᱦᱳᱭ
ᱦᱮᱸ ᱟᱫᱚ ᱛᱤᱱᱟᱹᱜ ᱜᱟᱱ ᱥᱟᱺᱜᱤᱧ ᱛᱮ ᱦᱟᱸᱜ ᱟᱫᱚ ᱰᱤᱥᱴᱮᱱᱥ ᱠᱚ ᱪᱮᱫ ᱞᱮᱠᱟ ᱜᱚᱝᱠᱮ,
ᱦᱮᱸ ᱡᱮ ᱥᱟᱺᱜᱤᱧ ᱫᱚ ᱦᱟᱸᱜ ᱟᱞᱮ ᱥᱮᱱ ᱠᱷᱚᱱᱟᱜ ᱫᱚ ᱦᱟᱸᱜ ᱮᱠᱥᱚ ᱠᱤᱞᱳᱢᱤᱴᱟᱨ ᱜᱟᱱ ᱦᱩᱭᱩᱜᱼᱟ᱾
ᱟᱞᱮ ᱫᱚ ᱦᱟᱸᱜ,
ᱦᱮᱸ ᱥᱮ
ᱛᱤᱱ ᱜᱷᱚᱱᱴᱟ ᱡᱮᱹᱛᱩ ᱦᱟᱸᱜ ᱟᱯᱮ ᱥᱮ ᱟᱯᱮ ᱥᱩᱢᱩᱝ ᱢᱚᱛᱚ ᱫᱚ, ᱵᱟᱝᱯᱮ ᱪᱟᱞᱟᱜ ᱠᱟᱱᱟ?
ᱩᱸ ᱦᱩᱸ᱾
ᱟᱯᱮ ᱥᱩᱢᱩ ᱛᱚ ᱵᱟᱝᱯᱮ ᱪᱟᱞᱟᱜ ᱠᱟᱱᱟ, ᱟᱨᱚ ᱠᱚ ᱪᱟᱞᱟᱜ ᱠᱟᱱ ᱜᱮᱹᱭᱟ᱾
ᱩᱸ ᱦᱩᱸ, ᱦᱩᱸ! ᱟᱫᱚ ᱶᱟᱜ ᱪᱟᱞᱟᱜ-ᱪᱟᱞᱟᱜ ᱛᱮᱜᱮ ᱦᱟᱸᱜ ᱛᱚ ᱮᱸ ᱧᱟᱯᱟᱢ ᱦᱩᱭᱩᱜᱼᱟ ᱩᱰᱤᱜᱟᱱ! ᱚᱦᱚᱲ ᱠᱚᱜᱚ ᱪᱟᱞᱟᱜ ᱠᱟᱱᱟ, ᱟᱫᱚ ᱩᱱᱠᱩ ᱥᱟᱞᱟᱜ ᱜᱮ ᱟᱸ ᱡᱚᱛᱚ ᱦᱚᱲ ᱢᱤᱫ ᱥᱟᱶᱛᱮ, ᱢᱤᱫ ᱞᱟᱹᱭᱤᱱ ᱛᱮᱹ ᱪᱟᱞᱟᱣ ᱞᱮᱝ ᱠᱷᱟᱱ ᱦᱟᱸᱜ, ᱟᱸ ᱞᱟᱹᱭ ᱠᱚ ᱚᱸᱭ ᱧᱚᱭ ᱛᱚ, ᱟᱵᱩᱨᱮᱱ ᱥᱟᱱᱛᱟᱲ ᱮ ᱠᱚ ᱦᱤᱡᱩᱜ ᱠᱟᱱᱟ, ᱟᱵᱩᱨᱮᱱ᱾ ᱞᱮ ᱞᱩᱠᱩ ᱦᱚᱸᱠᱚ ᱪᱟᱞᱟᱜ ᱠᱟᱱ ᱜᱮᱹᱭᱟ ᱞᱟᱹ ᱱᱩᱠᱩ-ᱱᱩᱠᱩ ᱛᱩᱨᱩᱱ ᱪᱟᱞᱟᱜᱼᱟ᱾ ᱞᱮ ᱨᱚᱯᱚᱨ-ᱨᱚᱯ- -ᱯᱚᱲ ᱛᱮᱢ ᱪᱟᱞᱟᱜᱼᱟ᱾ ᱧᱟᱫᱚ, ᱟᱱᱟ ᱠᱟᱹᱛᱤᱨ ᱜᱮ ᱟᱫᱚᱞᱮ ᱢᱟᱲᱟᱝ ᱞᱮ ᱩᱰᱩᱠ, ᱚᱸ ᱩᱰᱩᱠᱚᱜ ᱞᱤᱜᱤᱫ ᱦᱟᱸᱜ! ᱟᱫᱚ, ᱟᱞᱮ ᱫᱚ ᱦᱟᱸᱜ ᱡᱟᱥᱛᱤ ᱚᱱᱠᱟ, ᱚᱸᱭ ᱟᱛᱩ ᱴᱚᱞᱟ ᱦᱚᱲ ᱨᱮᱱ ᱫᱚ ᱶᱟᱜ ᱡᱟᱥ- -ᱛᱤ ᱫᱟᱜ ᱵᱟᱠᱚ ᱢᱮᱥᱟᱜᱼᱟᱸ, ᱵᱟᱠᱚ ᱥᱚᱢᱟᱱ ᱜᱮᱛᱟ ᱞᱮᱭᱟ ᱟᱫᱚ ᱶᱟᱜ ᱠᱤᱪᱷᱩ ᱜᱟᱱ ᱛᱮᱜᱮ ᱟᱸᱜ ᱞᱮ, ᱨᱟᱹᱥᱠᱟᱹ ᱧᱚᱜ ᱞᱮ ᱵᱩᱡᱷᱟᱹᱣ ᱠᱟᱜ, ᱛᱮᱦᱮᱸᱜ ᱞᱮ ᱪᱟᱞᱟᱜ ᱠᱟᱱᱟ᱾ ᱮᱸ ᱮᱸ
ᱦᱳ, ᱟᱫᱚ ᱟᱫᱚ ᱟ ᱡᱚᱛᱚ ᱦᱚᱲ ᱛᱚ ᱦᱟᱸᱜ ᱥᱚᱢᱟᱱ ᱨᱟᱹᱥᱠᱟᱹ ᱫᱚ ᱵᱟᱝᱜᱮ, ᱟᱫᱚ, ᱡᱷᱚᱛᱚ ᱦᱚᱲ ᱫᱚ, ᱥᱚᱢᱟᱱ ᱫᱚ ᱵᱟᱝ ᱠᱚ ᱠᱩᱥᱤᱭᱟᱜᱼᱟ! ᱞᱟᱹᱭᱟᱠᱚ ᱦᱮᱸ ᱩᱱᱟᱹᱜ ᱜᱟᱱ ᱫᱚ ᱵᱟᱵᱚᱱ ᱪᱟᱞᱟᱜᱼᱟᱸ, ᱠᱚᱢ ᱠᱚᱢ ᱵᱚᱱ ᱪᱟᱞᱟᱜᱼᱟᱸ᱾ ᱟᱫᱚ, ᱟᱫᱚ, ᱢᱤᱫᱴᱟᱝ ᱠᱟᱹᱴᱤᱡ ᱫᱷᱟᱹᱨ ᱧᱚᱜ ᱪᱟᱞᱟᱣ ᱞᱮᱝᱠᱷᱟᱱ ᱫᱚ᱾ ᱢᱮ ᱴᱟᱝ ᱤᱡᱽ ᱥᱟᱺᱦᱤᱡ ᱨᱟᱹᱥᱠᱟᱹ ᱥᱟᱺᱦᱤᱡ ᱵᱩᱡᱷᱟᱹᱜᱼᱟ, ᱢᱮ ᱢᱮ ᱫᱟᱬᱟᱱ ᱛᱮᱦᱚᱸ ᱵᱩᱡᱷᱟᱹᱜᱼᱟᱨ ᱧᱮᱜ ᱧᱮᱞ ᱛᱮᱦᱚᱸ ᱠᱟᱹᱴᱤᱜ ᱢᱚᱡ ᱧᱚᱜ ᱵᱩᱡᱷᱟᱹᱜᱼᱟᱸ ᱱᱮ! ᱠᱤ ᱵᱚᱭᱦᱟ ᱞᱮᱠᱟ ᱵᱚᱱ ᱪᱟᱞᱟᱜᱼᱟ, ᱵᱚᱭᱦᱟ ᱞᱮᱠᱟ ᱵᱚᱱ ᱦᱤᱡᱩᱜᱼᱟ, ᱱᱚᱝᱠᱟ ᱢᱤᱫᱴᱟᱝ ᱨᱟᱹᱥᱠᱟᱹ ᱥᱟᱺᱦᱤᱡ!
ᱩᱸ ᱦᱩᱸ ᱢᱟ ᱨᱟᱹᱥᱠᱟᱹ ᱧᱚᱜ ᱜᱮ! ᱡᱮ ᱚᱸᱰᱮ ᱪᱟᱞᱟᱣ ᱠᱟᱛᱮᱜ, ᱡᱮ ᱮ ᱛᱤᱱᱟᱹᱜ ᱜᱟᱱ ᱦᱚᱲ ᱥᱟᱨᱟ, ᱛᱤᱱᱟᱹᱜ ᱜᱟᱱ ᱦᱚᱲ ᱚᱸ ᱦᱟᱸᱰᱮᱱ-ᱦᱟᱸᱰᱮᱱ ᱠᱩᱜ ᱥᱟᱞᱟᱜ ᱮᱢ ᱧᱟᱯ- -ᱯᱟ ᱢᱟᱢ, ᱨᱚᱯᱚᱲᱟᱢ ᱨᱟᱹᱥᱠᱟᱹ ᱧᱚᱜ ᱛᱟᱦᱮᱱᱟᱢ, ᱢᱟᱱᱮ ᱛᱤᱱᱨᱮ ᱴᱟᱭᱤᱢ ᱯᱟᱨᱚᱢᱚᱜᱼᱟ, ᱚᱱᱟ ᱦᱚᱸ ᱵᱟᱲᱟᱭ ᱵᱟᱢ ᱵᱟᱲᱟᱭ ᱫᱟᱲᱮᱭᱟᱜᱼᱟ᱾ ᱚᱞ ᱟᱨᱚᱲ ᱞᱟᱸᱫᱟ ᱛᱮᱜᱮ ᱮᱸ ᱨᱚᱲ ᱞᱟᱸᱫᱟ ᱠᱚᱛᱮ ᱜᱮᱣᱚᱦ, ᱴᱟᱭᱤᱢ ᱠᱚᱫᱚ ᱯᱟᱨᱚᱢᱚᱜ ᱛᱟᱵᱚᱱᱟ ᱟᱵᱚᱣᱟᱜ! ᱩᱸ ᱩᱸ! ᱩᱸ ᱡᱮ ᱜᱚᱝᱠᱮ, ᱟᱯᱮ ᱫᱚ ᱛᱚᱵᱮ ᱵᱟᱯᱮ ᱦᱤᱡᱩᱜ ᱠᱟᱱᱟ ᱦᱟᱸᱜ? ᱩᱸ
ᱦᱮᱸᱻ ᱜᱚᱝᱠᱮ, ᱟᱞᱮ ᱦᱚᱸᱞᱮ ᱩᱰᱩᱜᱚᱜᱼᱟ, ᱦᱟᱸᱜ ᱩᱰᱩᱠ ᱫᱚ ᱟᱨ ᱢᱤᱫ ᱠᱟᱹᱴᱤᱡ ᱜᱷᱟᱹᱲᱤᱡ ᱜᱟᱱ ᱜᱮ ᱟᱫᱚ ᱦᱟᱸᱜ, ᱟᱞᱮ ᱠᱮᱹᱨᱮ ᱫᱚ ᱦᱟᱸᱜ ᱟᱸ ᱜᱟᱰᱤ ᱦᱟᱱᱟᱜ ᱟᱼᱨᱤ ᱦᱤᱡᱩᱜ ᱛᱟᱞᱮᱭᱟ ᱦᱟᱸᱜ! ᱩ ᱢᱟᱱᱮ ᱵᱟᱨᱭᱟ ᱠᱟᱫᱟ ᱦᱟᱸᱜ, ᱟᱞᱮ ᱦᱚᱸ ᱟᱼᱣᱨᱤ ᱦᱤᱡᱩᱜᱼᱟ, ᱦᱟᱸᱜ ᱜᱟᱹᱲᱤ! ᱢᱟᱱᱮ ᱥᱟᱹᱛ ᱫᱚᱞᱮ ᱥᱟᱹ ᱵᱟᱲᱟᱟᱣ ᱜᱚᱴ ᱠᱟᱱ ᱜᱮᱭᱟ, ᱡᱟ ᱥᱟᱦᱱᱟᱢ ᱜᱚ ᱜᱮ᱾
ᱵᱤᱧ ᱪᱷᱟᱱᱟ᱾
ᱟᱞᱮ ᱫᱟ ᱦᱟᱸᱜ ᱟᱞ ᱫᱟ ᱦᱟᱸᱜ, ᱟᱸ ᱵᱟᱨᱭᱟ ᱜᱟᱹᱲᱤ ᱛᱮᱦᱟᱸᱜ, ᱵᱟᱨᱚ ᱡᱚᱱ ᱠᱟᱛᱮ ᱠᱚ ᱥᱟᱦᱚᱵᱚᱜᱼᱟ, ᱢᱮᱱᱮᱜᱼᱟ ᱠᱚ᱾ ᱟᱫᱚ ᱦᱟᱸᱜ ᱵᱟᱨ ᱡᱚᱱ ᱫᱚ ᱦᱟᱸᱜ ᱵᱟᱝᱞᱮ ᱦᱩᱭ ᱠᱟᱱᱟ, ᱤᱝᱠᱟᱹ ᱵᱤᱥ ᱡᱚᱱ ᱜᱟᱱᱞᱮ ᱦᱩᱭ ᱠᱟᱱᱟ, ᱟᱞᱮ ᱫᱚ᱾
ᱟᱪᱪᱷᱟ-ᱪᱷᱟ!
ᱩᱸ ᱵᱤᱥ ᱡᱚᱱ ᱜᱟᱱᱞᱮ ᱦᱩᱭ ᱠᱟᱱ-ᱠᱟᱱ ᱫᱚ ᱶᱟᱜ ᱟᱫᱚ ᱶᱟᱜ ᱵᱷᱟᱲᱟ ᱫᱚᱠᱚ ᱦᱟᱛᱟᱣᱮᱫ ᱛᱟᱞᱮᱜᱮ ᱦᱟᱸᱜ, ᱰᱮᱨ ᱜᱮ ᱦᱟᱸᱜ ᱵᱷᱟᱬᱟ ᱫᱚ ᱟᱫᱚ ᱵᱤᱥ ᱡᱚᱱ ᱛᱚ! ᱫᱚᱥ ᱠᱟᱛᱮᱜ ᱫᱚ, ᱠᱚᱢᱚᱜ ᱠᱟᱱ ᱛᱟᱞᱮᱭᱟ ᱵᱷᱟᱲᱟ ᱫᱚ ᱦᱟᱸᱜ! ᱵᱟᱨᱭᱟ ᱜᱟᱲᱤ ᱛᱮ ᱦᱟᱸᱜ ᱤᱫᱤᱭᱮᱜ ᱟᱠᱤᱱ, ᱚ ᱦᱟᱡᱟᱨ ᱜᱟᱱ ᱠᱤᱱ ᱤᱫᱤ ᱫᱟᱦᱟᱸᱜ ᱵᱟᱨᱮ ᱦᱮᱸ, ᱟᱫᱚ ᱦᱟᱸᱜ ᱤᱱᱟᱹᱠᱷᱟᱱ ᱜᱚᱴᱟ-ᱜᱩᱴᱤ, ᱜᱚᱴᱟ-ᱜᱩᱴᱤ ᱦᱤᱥᱟᱹᱵ ᱠᱚᱦᱚᱸ᱾
ᱦᱩᱸ, ᱟᱞᱮ ᱟ ᱡᱷᱟᱡᱟ ᱟᱞᱮ, ᱟᱞᱮ ᱦᱚᱸ ᱰᱷᱮᱨ ᱜᱮ ᱞᱮ ᱪᱟᱞᱟᱣ ᱠᱚᱜᱼᱟ, ᱪᱟᱞᱟᱣ ᱫᱚᱞᱮ ᱪᱟᱞᱟᱣ ᱠᱚᱜ ᱜᱮᱭᱟ ᱟᱫᱚ, ᱟᱞᱮ ᱥᱮᱱ ᱢᱟ ᱚᱱᱠᱟ ᱠᱚ ᱞᱟᱹᱭ ᱵᱟᱲᱟ ᱠᱮᱼᱟ, ᱞᱮ ᱠᱟᱣᱰᱤ ᱵᱟᱱᱩᱜᱼᱟᱸ᱾ ᱞᱮ ᱠᱟᱶᱰᱤ ᱛᱟᱦᱮᱸ ᱞᱮᱱᱠᱷᱟᱱ ᱫᱚ, ᱦᱟᱸᱜ ᱞᱮ ᱪᱟᱞᱟᱣ ᱜᱟᱱ ᱠᱚᱜᱼᱟ᱾ ᱟᱨ ᱞᱮ ᱞᱚᱜᱚᱱ ᱧᱚᱜ ᱞᱮ ᱰᱷᱮᱨ ᱧᱚᱜ ᱠᱷᱟᱱ ᱫᱚ ᱵᱷᱟᱹᱜᱤ ᱠᱚᱜᱼᱟ᱾
ᱦᱮᱸ ᱟᱫᱚ ᱦᱟᱯᱮ ᱟᱞᱮ ᱦᱚᱸ ᱜᱟᱲᱤ ᱛᱤᱱ ᱨᱤᱧ ᱦᱤᱡᱩᱜ ᱠᱟᱱᱟ ᱦᱟᱸᱜ ᱵᱟᱠᱷᱟᱱ ᱡᱷᱚᱛᱚ ᱥᱟᱹᱛ ᱥᱟᱯᱲᱟᱣ ᱠᱟᱛᱮ ᱜᱮ ᱡᱚᱛᱚ ᱢᱮᱱᱟᱜ ᱠᱟᱫ ᱞᱮᱭᱟ᱾ ᱦᱩᱸ ᱜᱟᱹᱲᱤ ᱦᱮᱜ ᱞᱮᱱ ᱠᱷᱟᱱ ᱜᱮ ᱦᱟᱸᱜ ᱞᱮ ᱩᱰᱩᱠᱚᱜᱼᱟ ᱟᱞᱮ ᱦᱚᱸ᱾
ᱟᱞᱮ ᱦᱚᱸ ᱠᱟᱹᱣᱰᱤ ᱵᱟᱝ ᱠᱷᱟᱹᱛᱤᱨ ᱟᱨ ᱠᱤᱪᱷᱩᱟᱱ ᱪᱟᱞᱟᱣᱮᱱ ᱛᱟᱞᱮᱭᱟ ᱠᱤᱪᱷ ᱜᱟᱱ ᱫᱚ ᱦᱚᱞᱟ ᱨᱮᱠᱚ ᱪᱟᱞᱟᱣ ᱠᱟᱱ ᱛᱟᱞᱮᱭᱟ ᱟᱨᱚ ᱠᱤᱪᱷᱩ ᱜᱟᱱ ᱫᱚ ᱦᱟᱸᱜ ᱛᱮᱦᱮᱧ ᱞᱮ ᱪᱟᱞᱟᱜ ᱠᱟᱱᱟ᱾ ᱦᱚᱞᱟ ᱨᱮ ᱦᱚᱸ ᱠᱚ ᱪᱟᱞᱟᱣ ᱠᱟᱱ ᱛᱟᱞᱮᱭᱟ ᱩᱱᱠᱩᱣᱟᱜ ᱫᱚ ᱩᱱᱠᱩ ᱫᱚ ᱰᱷᱮᱨ ᱜᱮᱠᱚ ᱪᱟᱞᱟᱣ ᱠᱟᱱ ᱛᱟᱞᱮᱭᱟ ᱦᱮᱸ᱾ ᱟᱫᱚ ᱩᱱᱠᱩ ᱦᱚᱞᱟ ᱨᱮᱜᱮ ᱪᱟᱞᱟᱜ ᱪᱟᱞᱟᱜ ᱠᱚ ᱞᱟᱹᱭ ᱞᱮᱫ ᱛᱟᱦᱮᱸᱜᱼᱟ, ᱟᱫᱚ ᱦᱚᱞᱟ ᱫᱚ ᱫᱟᱜ ᱡᱟᱹᱲᱤ ᱠᱷᱟᱹᱛᱤᱨ ᱦᱟᱸᱜ ᱟᱫᱚ ᱞᱮᱜᱼᱟ ᱫᱟᱜ ᱡᱟᱹᱲᱤ ᱚᱠᱟ ᱞᱮᱠᱟ ᱵᱚᱱ ᱪᱟᱞᱟᱜᱼᱟ ᱟᱫᱚ᱾ ᱚᱱᱟᱛᱮ ᱟᱫᱚ ᱯᱚᱨᱚᱵᱽ ᱟᱫᱚ ᱩᱱᱠᱩ ᱠᱟ ᱪᱟᱞᱟᱣᱮᱱ ᱠᱷᱟᱱ ᱟᱫᱚ ᱛᱮᱦᱮᱧ ᱥᱮᱛᱟᱜ ᱨᱮᱠᱚ ᱯᱷᱳᱱ ᱠᱟᱜ ᱟᱫᱚ ᱠᱚ ᱞᱟᱹᱭᱟ ᱦᱤᱡᱩᱜ ᱦᱤᱡᱩᱜ ᱯᱮ ᱛᱟᱦᱚᱞᱮ ᱠᱷᱟᱱ ᱵᱚᱸᱜᱟ ᱵᱩᱨᱩ ᱠᱚ ᱧᱮᱞ ᱦᱩᱭᱩᱜᱼᱟ ᱵᱚᱸᱜᱟ ᱵᱩᱨᱩ ᱠᱚ ᱥᱮᱬᱟᱭ ᱦᱩᱭᱩᱜᱼᱟ ᱚᱠᱟᱞᱮᱠᱟ ᱵᱚᱸᱜᱟ ᱦᱩᱭᱩᱜᱼᱟ ᱥᱮ ᱚᱠᱟᱞᱮᱠᱟ ᱵᱟᱸᱠᱷᱮᱲ ᱦᱩᱭᱩᱜᱼᱟ ᱚᱱᱟ ᱠᱚ ᱥᱮᱬᱟ ᱦᱩᱭᱩᱜᱼᱟ, ᱚᱝᱠᱟᱱ ᱦᱩᱸ ᱦᱮ ᱚᱱᱟ ᱛᱤᱨᱜᱮ ᱦᱟᱸᱜ ᱪᱟᱞᱟᱜ ᱦᱩᱭᱩᱜ ᱠᱟᱱᱟ, ᱟᱫᱚ ᱵᱟᱝᱠᱷᱟᱱ ᱫᱚ ᱟᱵᱚ ᱥᱟᱱᱛᱟᱲ ᱫᱚ ᱪᱮᱫ ᱞᱮᱠᱟᱚᱸ ᱢᱤᱫ ᱴᱷᱮᱱᱚᱱ ᱛᱟᱦᱮᱸ ᱠᱟᱛᱮ ᱵᱚᱱ ᱥᱮ ᱦᱤᱨᱤ ᱦᱤᱯᱤᱨᱤᱜᱼᱟ ᱥᱮ ᱚᱱᱠᱟ ᱨᱚᱲ ᱨᱚᱯᱚᱲ ᱦᱩᱭᱩᱜ ᱛᱟᱵᱚᱱᱟ ᱚᱱᱟ ᱦᱚᱸ ᱵᱟᱝ ᱦᱩᱭᱩᱜ ᱛᱟᱵᱚᱱᱟ ᱵᱟᱝᱠᱷᱟᱱ।
ᱦᱮᱸ ᱟᱨ ᱟᱵᱚ ᱢᱟ ᱫᱚ ᱦᱟᱸᱜ ᱟᱵᱚᱣᱟᱜ ᱟᱵᱚ ᱠᱚᱫᱚ ᱦᱟᱸᱜ ᱮᱢᱱᱤ ᱠᱚᱨᱮ ᱩᱟᱸᱜ ᱚᱱᱮ ᱧᱟᱯᱟᱢ ᱫᱟᱲᱮᱭᱟᱜ ᱠᱟᱱᱟ, ᱧᱟᱯᱟᱢ ᱫᱚ ᱡᱟᱦᱟᱸ ᱠᱚᱨᱮ ᱜᱮ ᱦᱟᱴ, ᱯᱟᱛᱟ ᱯᱚᱨᱚᱵᱽ ᱴᱟᱺᱰᱤ ᱤᱱᱟᱹ ᱠᱚᱨᱮ ᱵᱚᱱ ᱧᱟᱯᱟᱢᱟ, ᱚᱱᱟ ᱠᱚᱨᱮᱜᱮ ᱵᱚᱸᱜᱟ ᱵᱩᱨᱩ ᱵᱟᱠᱷᱟᱱ ᱡᱟᱦᱟᱸᱱᱟᱜ ᱟᱨᱠᱤ ᱫᱤᱥᱚᱢ ᱨᱮᱱᱟᱜ ᱡᱟᱦᱟᱸ ᱡᱚᱱᱟᱜ ᱜᱮ ᱦᱩᱭᱩᱜᱼᱟ ᱟᱨᱠᱤ।
ᱦᱩᱸ ᱦᱩᱸ ᱟᱵᱚᱣᱟᱜ ᱵᱮᱥᱤᱨ ᱦᱩᱸ ᱦᱩᱸ ᱟᱵᱚᱣᱟᱜ ᱦᱮᱸ ᱦᱮᱸ ᱟᱫᱚ ᱟᱵᱚ ᱫᱚ ᱦᱟᱸ ᱵᱤ ᱥᱤᱨ ᱵᱷᱟᱜ ᱫᱚᱵᱚᱱ ᱧᱟᱯᱟᱢ ᱠᱟᱱ ᱜᱮᱭᱟ ᱦᱮᱸ ᱵᱚᱸᱜᱟ ᱵᱩᱨᱩ ᱥᱚᱢᱚᱭ ᱜᱮ ᱦᱟᱸᱜ ᱱᱚᱠᱟ ᱚᱱᱠᱟ ᱥᱮᱬᱟ ᱚᱠᱟ ᱠᱚᱨᱮ ᱚᱱᱠᱟ ᱥᱮᱬᱟ ᱧᱚᱜ ᱵᱚᱸᱜᱟ ᱦᱩᱭᱩᱜᱼᱟ, ᱚᱱᱟ ᱠᱚᱨᱮ ᱜᱮ ᱦᱟᱸᱜ ᱵᱚᱱ ᱪᱟᱞᱟᱜ ᱛᱚ ᱩᱱ ᱜᱚᱴᱟ ᱨᱤᱱᱵᱚᱱ ᱧᱟᱯᱟᱢᱟ ᱦᱟᱸᱜ, ᱚᱱᱟ ᱫᱚ ᱧᱟ ᱧᱟᱯᱟᱢ ᱞᱮᱱᱠᱷᱟᱱ ᱫᱚ ᱩᱱᱤᱭᱟᱜ ᱦᱚᱸ ᱵᱩᱜᱤ ᱵᱟᱹᱲᱤᱡ ᱟᱸ ᱨᱚᱯᱚᱲ ᱠᱚ ᱦᱩᱭᱩᱜᱼᱟ। ᱥᱮ ᱩᱱᱤ ᱪᱮᱫ ᱮ ᱪᱤᱠᱟᱹᱭᱟ ᱥᱮ ᱚᱱᱟ ᱠᱚ ᱚᱱᱮ ᱩᱰᱤᱜ ᱜᱮ ᱱᱚᱝᱠᱟ ᱵᱟᱹᱲᱤᱡ ᱟᱸ ᱵᱟᱹᱲᱤᱡᱟᱜ ᱦᱚᱸ ᱨᱚᱯᱚᱲᱟ-ᱨᱚᱯᱚᱲ ᱦᱩᱭᱩᱜᱼᱟ ᱚᱱᱠᱟ ᱵᱮᱥᱟᱜ ᱦᱚᱸ ᱨᱚᱯᱚᱲ ᱦᱩᱭ ᱫᱟᱲᱮᱭᱟᱜᱼᱟ।
ᱦᱚ᱾
ᱟᱵᱚ ᱫᱚ ᱟᱵᱚ ᱫᱚ ᱡᱮᱦᱮᱛᱩ ᱥᱟᱱᱛᱟᱲ ᱠᱟᱱᱟ ᱵᱚᱱ ᱟᱫᱚ ᱵᱚᱸᱜᱟ ᱵᱩᱨᱩ ᱠᱚᱫᱚ ᱟᱵᱚ ᱫᱚ ᱦᱟᱸᱜ ᱚᱵᱚᱥᱥᱳᱭ ᱟᱵᱚ ᱫᱚᱵᱚᱱ ᱥᱮᱴᱮᱨᱚᱜ ᱢᱟ। ᱥᱮᱵᱚᱱ ᱥᱩᱨ ᱫᱟᱲᱮᱭᱟᱜ ᱢᱟ ᱚᱝᱠᱟ। ᱟᱫᱚ ᱡᱩᱫᱤ ᱟᱵᱚ ᱵᱟᱵᱚᱱ ᱥᱩᱨᱩᱜᱼᱟ ᱛᱟᱦᱚᱞᱮ ᱠᱷᱟᱱ ᱫᱚ ᱦᱟᱸᱜ ᱯᱚᱨᱮᱛᱮ ᱟᱵᱚ ᱨᱮᱱ ᱡᱟᱦᱟᱸᱭ ᱫᱚᱠᱚ ᱚᱱᱠᱟ ᱵᱚᱸᱜᱟ ᱵᱩᱨᱩ ᱠᱚᱠᱚ ᱟᱹᱲᱤᱥᱚᱜᱼᱟ ᱡᱮ ᱦᱮᱸ ᱥᱟᱱᱛᱟᱲ ᱦᱩᱭ ᱠᱟᱛᱮ ᱠᱚ ᱵᱚᱸᱜᱟ ᱟᱞᱮ ᱠᱟᱱᱟ ᱥᱮ ᱵᱟᱠᱚ ᱵᱚᱸᱜᱟ ᱵᱩᱨᱩᱣᱟᱞᱮ ᱠᱟᱱᱟ, ᱚᱱᱟ ᱢᱤᱫᱴᱟᱝ ᱵᱟᱹᱲᱤᱡ ᱦᱩᱭᱩᱜᱼᱟ।
ᱦᱩᱸ᱾
ᱟᱫᱚ ᱟᱵᱚ ᱥᱟᱱᱛᱟᱲ ᱡᱩᱫᱤ ᱵᱟᱵᱚᱱ ᱡᱩᱢᱤᱫᱚᱜᱼᱟ ᱵᱟᱵᱚᱱ ᱢᱤᱫ ᱴᱷᱮᱱ ᱠᱟᱛᱮ ᱪᱮᱫᱠᱟ ᱨᱮᱵᱚᱱ ᱵᱚᱸᱜᱟᱼ ᱵᱩᱨᱩᱭᱟ ᱚᱱᱟ ᱦᱚᱸ ᱡᱩᱫᱤ ᱵᱟᱵᱚᱱ ᱵᱚᱸᱜᱟᱼ ᱵᱩᱨᱩᱭᱟ ᱛᱟᱦᱚᱞᱮ ᱠᱷᱟᱱ ᱡᱟᱸᱦᱟ ᱡᱟᱦᱟᱸᱭ ᱵᱚᱸᱜᱟ ᱩᱱᱤ ᱦᱚᱸ ᱟᱹᱲᱤᱥᱚᱜᱼᱟ ᱞᱮᱟᱭ ᱤᱧ ᱫᱚ ᱵᱟᱠᱚ ᱵᱚᱸᱜᱟ ᱤᱧ ᱠᱟᱱᱟ। ᱞᱮ ᱦᱚᱲ ᱮᱴᱟᱜ ᱥᱮᱱ ᱨᱮᱠᱚ ᱪᱟᱞᱟᱜ ᱠᱟᱱ। ᱩᱱᱠᱩ ᱫᱚ ᱡᱟᱛᱨᱟ, ᱡᱟᱛᱨᱟ ᱧᱮᱞ ᱠᱚ ᱪᱟᱞᱟᱜ ᱠᱟᱱᱟ ᱥᱮ ᱰᱟᱵᱩᱝ ᱠᱚ ᱪᱟᱞᱟᱜ ᱠᱟᱱᱟ ᱚᱨᱜᱮᱥᱴᱟᱨ ᱧᱮᱞ। ᱞᱮᱤᱧ ᱵᱚ ᱞᱮ ᱵᱚᱸᱜᱟ ᱵᱩᱨᱩ ᱦᱩᱭ ᱠᱟᱛᱮᱫ ᱵᱟᱠᱚ ᱦᱤᱡᱩᱜ ᱠᱟᱱᱟ ᱤᱧ ᱴᱷᱮᱱ ᱫᱚ।
ᱟᱫᱚ ᱱᱮᱛᱟᱨ ᱠᱚᱦᱚᱸ ᱟᱫᱚ ᱱᱮᱛᱟᱨ ᱫᱚ ᱚᱱᱮ ᱱᱟᱱᱦᱟ ᱨᱚᱠᱚᱢ। ᱪᱮᱫ ᱯᱨᱳᱜᱨᱟᱢ ᱠᱚ ᱚᱨᱜᱮᱥᱴᱟᱨ ᱠᱚ ᱩᱰᱩᱠ ᱮᱱᱟ? ᱚᱱᱟᱛᱮ ᱟᱫᱚ, ᱢᱟᱱᱮᱼᱼ ᱵᱮᱥᱤᱨ ᱵᱷᱟᱜᱽ ᱟᱫᱚ ᱚᱱᱮᱮ ᱟᱵᱚ ᱠᱚᱣᱟᱜ ᱡᱟᱦᱟᱸ ᱦᱟᱯᱲᱟᱢ ᱠᱚᱣᱟᱜ। ᱚᱱᱮ ᱛᱚᱞ ᱟᱹᱜᱩ ᱟᱹᱨᱤᱪᱟᱹᱞᱤ ᱠᱚ ᱚᱱᱟ ᱠᱚᱦᱚᱸ ᱠᱚ ᱦᱤᱲᱤᱧ ᱪᱟᱵᱟᱭᱮᱫᱟ।
ᱟᱫᱚ ᱚᱱᱮ ᱚᱱᱠᱟ ᱟᱫᱚ ᱱᱮᱛᱟᱨ ᱢᱟᱼᱼ ᱟᱹᱰᱤ ᱮ ᱚᱱᱠᱟ ᱤᱭᱟᱹ ᱡᱩᱜᱽ ᱩᱰᱩᱠ ᱠᱟᱱᱟ ᱡᱚᱭ ᱡᱮᱱᱟᱨᱮᱥᱚᱱ ᱡᱩᱜᱽ ᱟᱫᱚ ᱱᱮᱛᱟᱨ ᱢᱟ ᱼᱼ ᱦᱚᱨ ᱚᱠᱟᱨᱮ ᱚᱨᱠᱮᱥᱴᱟᱨ ᱚᱠᱟᱨᱮ? ᱚᱱᱠᱟ ᱚᱱᱠᱟ ᱤᱭᱟᱹ ᱠᱚ ᱦᱩᱭᱩᱜ ᱠᱟᱱᱟ ᱯᱚᱨᱚᱵᱽ᱾ ᱠᱟ ᱟᱫᱚ ᱚᱱᱟ ᱠᱚᱨᱮ ᱜᱮ ᱠᱚ ᱪᱟᱞᱟᱜ ᱠᱟᱱᱟ ᱵᱮᱥᱤᱨ ᱵᱷᱟᱜᱽ ᱫᱚ ᱵᱚᱸᱜᱟ ᱵᱩᱨᱩ ᱫᱚ ᱦᱟᱸᱜ ᱠᱚ। ᱦᱤᱲᱤᱧ ᱠᱮᱫᱮᱜᱼᱟ ᱡᱮ ᱼᱼ ᱡᱮ ᱟᱞᱮᱭᱤᱡ ᱦᱚᱸ ᱢᱤᱫᱴᱮᱱ ᱢᱮᱱᱟᱜ ᱠᱟᱫᱮᱭᱟ ᱢᱟᱨᱟᱝ ᱵᱩᱨᱩ ᱢᱮᱱᱟᱜ ᱠᱟᱫᱮᱭᱟ ᱩᱱᱤ ᱦᱚᱞᱮ ᱠᱟᱹᱴᱤᱡ ᱞᱮ ᱵᱚᱸᱜᱟ ᱧᱚᱜ ᱟᱭ ᱠᱷᱟᱱ ᱫᱚ ᱛᱤᱱᱟᱹᱜ ᱪᱚᱨᱚᱠ ᱧᱚᱜ। ᱡᱮ ᱥᱟᱱᱛᱟᱲ ᱡᱮ ᱠᱷᱟᱹᱴᱤ ᱥᱟᱱᱛᱟᱲ ᱠᱟᱱᱟ ᱵᱚᱱ ᱢᱮᱱᱛᱮ ᱚᱱᱟ ᱦᱚᱸ ᱵᱟᱲᱟᱭᱚᱜᱼᱟ᱾ ᱟᱢ ᱡᱩᱫᱤ ᱚᱱᱟ ᱵᱟᱝ ᱵᱚᱸᱜᱟ ᱵᱩᱨᱩ ᱵᱟᱝ ᱪᱟᱞᱟᱣ ᱠᱟᱛᱮᱫ ᱟᱢ ᱡᱩᱫᱤ ᱮᱴᱟᱜ ᱨᱮᱢ ᱪᱟᱞᱟᱜᱼᱟ᱾ ᱮᱱᱮᱡ ᱚᱠᱟᱨᱮ ᱦᱩᱭᱩᱜ ᱠᱟᱱᱟ ᱚᱨᱜᱮᱥᱴᱟᱨ ᱦᱩᱭᱩᱜ ᱠᱟᱱᱟ ᱚᱱᱟ ᱠᱚᱨᱮ ᱜᱮ ᱡᱩᱫᱤ ᱮᱱᱮᱡᱼᱼ ᱮᱱᱮᱡᱟᱢ ᱚᱱᱟ ᱠᱚᱫᱚ ᱦᱟᱜ ᱠᱷᱟᱨᱟᱯ ᱦᱩᱭᱩᱜ ᱠᱟᱱᱟ᱾
ᱦᱮᱸ ᱟᱫᱚ ᱤᱱᱠ ᱱᱮᱛᱟᱨ ᱡᱮᱱᱟᱨᱮᱥᱚᱱ ᱦᱚᱸ ᱯᱟᱞᱴᱟᱣ ᱮᱱᱠᱷᱟᱱ ᱟᱫᱚᱼᱼ ᱥᱟᱱᱛᱟᱲ ᱠᱚᱦᱚᱸ ᱟᱫᱚ ᱚᱱᱮ ᱚᱱᱮᱼᱼ ᱠᱤᱪᱷᱩ ᱥᱟᱱᱛᱟᱲ ᱫᱚ ᱢᱟᱱᱮ ᱞᱟᱹᱭ ᱦᱚᱸᱠᱚ ᱞᱟᱡᱟᱜᱼᱟ ᱡᱮ
ᱦᱮᱸ
ᱯᱟᱹᱣᱨᱟᱹ ᱛᱤᱠᱤ, ᱚᱱᱠᱟᱠᱚ ᱪᱟᱞᱟᱜ-ᱟ᱾
ᱦᱮᱸ ᱦᱮᱸ᱾
ᱵᱚᱸᱜᱟ ᱵᱩᱨᱩ ᱫᱚᱠᱚ ᱦᱤᱲᱤᱧᱮᱫᱟ᱾
ᱦᱮᱸ ᱟᱫᱚ ᱟᱫᱚ ᱚᱱᱠᱟ ᱱᱮᱛᱟᱨ ᱡᱟᱦᱟ ᱥᱮᱫ ᱡᱩᱫᱤ ᱟᱵᱚᱼᱼ ᱵᱚᱸᱜᱟᱼ ᱵᱩᱨᱩ ᱠᱚᱨᱮᱜ ᱵᱟᱵᱚᱱ ᱥᱩᱨᱩᱜᱼᱟ ᱛᱟᱦᱚᱞᱮ ᱠᱷᱟᱱ ᱫᱚ ᱚᱱᱠᱟ ᱫᱚ ᱵᱟᱹᱲᱤᱡ ᱦᱩᱭᱩᱜᱼᱟ, ᱱᱤᱭᱟᱹᱛᱮ ᱟᱵᱚᱼᱼ ᱥᱟᱱᱛᱟᱲ ᱡᱩᱫᱤ ᱚᱱᱠᱟ ᱵᱚᱸᱜᱟ ᱵᱩᱨᱩ ᱠᱚᱨᱮ ᱵᱟᱠᱚ ᱥᱩᱨᱩᱜᱼᱟ, ᱥᱮ ᱵᱟᱠᱚ ᱪᱟᱞᱟᱜᱼᱟ᱾ ᱚᱱᱟ ᱢᱤᱫᱴᱟᱝ ᱠᱷᱟᱨᱟᱯ ᱡᱤᱱᱤᱥ ᱠᱟᱱᱟ ᱡᱮᱦᱮᱛᱩ ᱟᱵᱚᱨᱮᱱ ᱵᱚᱸᱜᱟᱼᱼ ᱟᱵᱚ ᱨᱮᱱ ᱵᱚᱸᱜᱟ ᱵᱳᱲᱳ ᱠᱚ ᱫᱟᱲᱮ ᱜᱮᱭᱟ ᱠᱚ ᱥᱮ ᱢᱮᱱᱟᱜ ᱠᱚᱣᱟ᱾ ᱚᱱᱟ ᱯᱟᱹᱛᱭᱟᱹᱣ ᱵᱟᱝ ᱛᱟᱦᱮᱸᱱ ᱛᱟᱵᱚᱱᱟ ᱵᱟᱝᱠᱷᱟᱱ ᱟᱵᱚᱣᱟᱜ ᱤᱭᱟᱹᱨᱮ᱾
ᱦᱮᱸ᱾
ᱟᱫᱚ ᱵᱮᱥᱤᱨ ᱵᱷᱟᱜᱽ ᱛᱮ ᱱᱮᱛᱟᱨ ᱢᱟᱼᱼ ᱡᱮᱢᱚᱱ ᱟᱞᱮ ᱥᱮᱱ ᱟᱞᱮ ᱥᱮᱱ ᱫᱚ ᱚᱱᱠᱟ ᱚᱨᱜᱮᱥᱴᱟᱨ ᱥᱮ ᱚᱱᱠᱟ ᱦᱚᱜᱟ ᱚᱱᱠᱟ ᱠᱚᱫᱚ ᱵᱟᱝ ᱦᱩᱭᱩᱜᱼᱟ ᱪᱮᱫ ᱦᱚᱸ᱾ ᱟᱞᱮ ᱫᱚ ᱡᱟᱦᱟᱸ ᱠᱚᱨᱮ ᱜᱮ ᱚᱱᱠᱟᱼᱼ ᱥᱟᱸᱜᱮᱧ ᱧᱚᱜ ᱵᱚᱸᱜᱟᱼᱵᱩᱨᱩ ᱦᱩᱭᱩᱜᱼᱟ, ᱚᱱᱟ ᱠᱚᱨᱮ ᱜᱮᱞᱮ ᱪᱟᱞᱟᱜ ᱛᱮᱞᱮ ᱜᱚᱲᱚ ᱥᱚᱯᱚᱦᱚᱫ ᱠᱚᱣᱟ ᱥᱟᱶᱛᱮᱼᱼ ᱚᱱᱠᱟ ᱡᱟᱦᱱᱟᱜ ᱫᱩᱠ ᱟᱯᱚᱫ ᱠᱚᱨᱮ ᱦᱚᱸᱞᱮ ᱠᱟᱹᱴᱤᱡ ᱞᱮ ᱜᱚᱲᱚ ᱧᱚᱜ ᱟᱠᱚ ᱜᱮᱭᱟ᱾
ᱦᱮᱸ᱾ ᱦᱳᱭ ᱟᱞᱮ ᱱᱚᱛᱮ ᱫᱚ ᱚᱛ ᱤᱭᱟᱹ ᱠᱚ ᱟᱹᱰᱤ ᱠᱚᱢ ᱜᱮ ᱦᱩᱭᱩᱜᱼᱟ, ᱵᱟᱝ ᱦᱩᱭ ᱵᱟᱲᱟᱜ ᱜᱮᱭᱟ᱾ ᱫᱷᱟᱨᱮ ᱯᱟᱥᱮ ᱢᱟᱜᱽ ᱢᱚᱬᱮ ᱠᱚ ᱵᱟᱦᱟ ᱵᱚᱸᱜᱟ ᱠᱚ ᱤᱱᱟᱹ ᱠᱚᱫᱚ ᱦᱩᱭᱩᱜ ᱜᱮᱭᱟ᱾ ᱪᱟᱞᱟᱣ ᱦᱩᱭᱩᱜᱼᱟ ᱮᱱᱮᱡ ᱠᱚ ᱨᱩᱼᱼ ᱠᱚ ᱥᱮᱨᱮᱧ ᱠᱚ ᱪᱟᱞᱟᱣ ᱵᱟᱲᱟ ᱦᱩᱭᱩᱜ ᱜᱮᱭᱟ ᱟᱹᱰᱤ ᱢᱚᱸᱡᱽ ᱵᱩᱡᱷᱟᱹᱜᱼᱟ, ᱢᱟᱱᱮᱼᱼ
ᱩᱱᱟᱹᱜ ᱥᱟᱱᱟᱢ ᱦᱚᱲᱮᱢ ᱛᱟᱦᱮᱱᱟ ᱩᱱᱟᱹᱜ ᱮᱢ ᱨᱩᱭᱟᱢ ᱮᱱᱮᱡᱟᱢ ᱨᱟᱹᱥᱼᱼ ᱢ ᱛᱤᱱᱟᱜ ᱢᱚᱸᱡᱽ ᱵᱩᱡᱷᱟᱹᱜᱼᱟ ᱟᱨᱠᱤ ᱾
ᱦᱮᱸ ᱟᱫᱚ ᱚᱱᱟ ᱠᱚᱫᱚ ᱟᱵᱚ ᱫᱚ ᱟᱵᱚ ᱥᱟᱱᱛᱟᱲᱟᱜ ᱤᱭᱟᱹᱼᱼ ᱟᱫᱚ ᱚᱱᱟ ᱠᱚᱨᱮ ᱡᱩᱫᱤ ᱵᱟᱢ ᱥᱩᱨᱩᱜᱼᱟ ᱟᱫᱚ, ᱟᱫᱚ ᱚᱱᱟ ᱫᱚ ᱠᱷᱟᱨᱟᱯᱼᱼ ᱦᱩᱭᱩᱜᱼᱟ ᱚᱱᱟ ᱫᱚ ᱡᱮ, ᱥᱟᱱᱛᱟᱲᱟᱜ ᱤᱭᱟᱹ ᱠᱟᱱᱟ ᱚᱱᱟ ᱠᱚᱨᱮ ᱫᱚ ᱟᱵᱚ ᱫᱚ ᱪᱟᱞᱟᱣ ᱩᱪᱤᱛ ᱜᱮ ᱠᱟᱱᱟ ᱡᱮᱼᱼ ᱵᱟᱦᱟ, ᱥᱚᱦᱨᱟᱭ, ᱢᱟᱜ ᱢᱚᱬᱮ, ᱵᱟᱝᱠᱤ ᱵᱚᱸᱜᱟᱵᱩᱨᱩ ᱚᱱᱟ ᱠᱚᱨᱮ ᱫᱚ ᱟᱵᱚᱼᱼ ᱟᱨ ᱡᱮᱢᱚᱱ ᱵᱟᱦᱟ ᱠᱚᱨᱮ ᱫᱚ ᱨᱟᱹᱥᱠᱟᱹ ᱡᱚᱝ ᱞᱮᱠᱟ ᱛᱮᱜᱮ ᱟᱹᱛᱩᱼᱼ ᱡᱟᱦᱟᱸ ᱥᱟᱱᱛᱟᱲ ᱢᱮᱱᱟᱜ ᱟᱠᱟᱫ ᱠᱚ ᱜᱚᱴᱟ ᱨᱮᱱ ᱠᱚ ᱦᱮᱡ ᱠᱟᱛᱮᱜ ᱠᱚ, ᱮ ᱨᱟᱹᱥᱠᱟᱹᱭᱟ ᱨᱚᱢᱚᱚᱡᱼᱼ ᱛᱮᱠᱚ ᱯᱟᱨᱚᱢᱟ ᱚᱱᱟ ᱾
ᱦᱮᱸ ᱚᱱᱠᱟ ᱜᱮ ᱟᱫᱚᱼᱼ
ᱚᱱᱟ ᱛᱮᱜᱮ ᱟᱫᱚ ᱱᱮᱛᱟᱨ ᱦᱚᱸ ᱟᱞᱮ ᱫᱚ ᱵᱟᱝᱠᱚ ᱠᱚᱨᱟᱣ ᱵᱟᱲᱟᱭ ᱜᱮᱭᱟ ᱚᱱᱠᱟ ᱫᱚ ᱾ ᱟᱞᱮ ᱫᱚ ᱵᱚᱸᱜᱟ ᱵᱩᱨᱩ ᱫᱚ ᱾